ᱦᱮᱸ ᱡᱚᱦᱟᱨ ᱜᱮ ᱦᱮᱞᱳ ᱨᱚᱲ ᱮᱢ ᱟᱸᱡᱚᱢ ᱫᱟ? ᱦᱮᱞᱳ ᱨᱚᱲ ᱮᱢ ᱟᱸᱡᱚᱢ ᱫᱟ? ᱦᱮᱞᱳ ᱦᱮᱞᱳ ᱯᱚᱲᱮ ᱨᱚᱲ ᱵᱟᱹᱧ ᱟᱡᱚᱢᱫᱟ? ᱦᱮᱞᱳ ᱧᱮᱞ ᱨᱚᱲ ᱮᱢ ᱟᱡᱚᱢ ᱫᱟᱜ ᱦᱮᱞᱳ ᱮ ᱛᱷᱚᱲᱟᱢ ᱟᱸᱡᱚᱢ ᱫᱟ? ᱦᱮᱞᱳ ᱦᱮᱞᱳ ᱦᱮᱞᱳ ᱦᱮᱞᱳ ᱦᱮᱞᱳ
ᱨᱚᱲᱮᱢ ᱟᱸᱡᱚᱢ ᱫᱟ?
ᱨᱚᱲ ᱵᱟᱝ ᱟᱸᱡᱚᱢᱚᱜ ᱠᱟᱱ ᱛᱟᱢᱟ ᱩᱱ ᱜᱟᱹᱲᱤᱡ, ᱦᱮᱞᱳ ᱦᱩ ᱟᱜ ᱪᱮᱜ ᱯᱮ ᱪᱤᱠᱟᱹᱭ ᱫᱟ? ᱩᱸ ᱦᱩᱜ ᱦᱮᱞᱳ
ᱠᱟᱱᱟ
ᱨᱚᱲ ᱵᱟᱝ ᱟᱸᱡᱚᱢᱚᱜ ᱠᱟᱱ ᱛᱟᱯᱮᱭᱟ᱾
ᱜᱚᱝᱠᱮ ᱵᱟᱝ ᱟᱸᱡᱚᱢᱚᱜ ᱠᱟᱱ
ᱦᱩᱸ ᱟᱸᱡᱚᱢ ᱫᱚ ᱟᱸᱡᱚᱢᱚᱜ ᱠᱟᱱᱟ ᱫᱚ ᱟᱹᱰᱤ ᱡᱳᱨ ᱛᱟᱠᱮᱨᱚᱜ ᱠᱟᱱᱟ ᱛᱚ᱾ ᱚ ᱪᱮᱜ ᱯᱮ ᱪᱤᱠᱟᱹᱭ ᱫᱟ ᱱᱤᱭᱟᱹ ᱜᱷᱟᱲᱤᱡ ᱫᱚ?
ᱪᱮᱫ ᱦᱚᱸ ᱵᱟᱝ ᱱᱚᱜ-ᱚᱭ ᱫᱩᱲᱩᱵᱽ ᱵᱟᱲᱟ ᱠᱟᱱᱟ᱾
ᱚ ᱟᱨ ᱫᱟᱠᱟ ᱠᱚᱯᱮ ᱡᱚᱢ ᱠᱮᱜ-ᱟ?
ᱦᱚᱭ ᱫᱟᱠᱟ ᱦᱚᱸ ᱡᱚᱢ ᱵᱟᱲᱟ ᱦᱩᱭᱩᱜᱼᱟ, ᱟᱯᱮ ᱫᱚ?
ᱟᱞᱮ ᱦᱚᱸ ᱫᱟᱠᱟ ᱫᱚᱞᱮ ᱡᱚᱢ ᱠᱮᱜ-ᱟ᱾ ᱫᱟᱠᱟ ᱠᱚ ᱡᱚᱢ ᱵᱟᱲᱟ ᱠᱟᱛᱮᱫ ᱜᱮ ᱠᱟᱹᱴᱤᱡ ᱡᱤᱨᱟᱹᱣ ᱵᱟᱲᱟ ᱦᱩᱭ ᱠᱟᱱᱟ᱾ ᱡᱟᱹᱯᱤᱫ ᱦᱩᱭᱩᱜ-ᱟ ᱱᱚᱜ-ᱚᱭ ᱚᱠᱛᱚ ᱠᱚ ᱦᱩᱭᱩᱜ ᱠᱟᱱᱟ ᱫᱚ᱾ ᱱᱤᱛᱳᱜ ᱫᱚ ᱩᱱᱟᱹᱜ ᱛᱟᱲᱟᱛᱟᱲᱤ ᱵᱟᱝᱞᱮ ᱡᱟᱹᱯ ᱩᱱᱟᱹᱜ ᱛᱟᱲᱟᱛᱟᱲᱤ ᱫᱚ ᱵᱟᱝᱞᱮ ᱡᱟᱯᱤᱫ ᱜᱮᱭᱟ ᱟᱞᱮ ᱫᱚ ᱟᱫᱚ ᱡᱟᱣ ᱠᱟᱴᱤᱡ ᱞᱮ ᱫᱩᱲᱩᱵᱽ ᱡᱤᱨᱟᱹᱣ ᱠᱟᱱᱟ ᱦᱮᱸ ᱥᱮ᱾
ᱦᱳᱭ ᱪᱮᱫ ᱯᱮ ᱩᱛᱩ ᱠᱮᱜᱼᱟ, ᱱᱟᱯᱟᱭ ᱜᱮᱭᱟᱞᱮ, ᱟᱯᱮ?
ᱟᱞᱮ ᱱᱟᱯᱟᱭ ᱫᱚ, ᱱᱟᱯᱟᱭ ᱫᱚ ᱵᱟᱹᱧ ᱞᱟᱹᱭᱟ, ᱟᱫᱚ ᱱᱟᱥᱮ ᱨᱩᱣᱟᱹ ᱨᱩᱣᱟᱹᱧ ᱟᱹᱭᱠᱟᱹᱣᱮᱜᱼᱟ,
ᱫᱚ
ᱨᱟᱱ ᱫᱚ ᱵᱟᱝ ᱟᱜᱩ ᱦᱩᱭ ᱠᱟᱱᱟ ᱵᱟᱝ ᱦᱩᱭ ᱠᱟᱱᱟ ᱟᱫᱚ ᱵᱟᱝ ᱦᱩᱭ ᱠᱟᱱᱟ᱾
ᱚ ᱟᱨ ᱛᱟᱦᱚᱞᱮ ᱟᱵᱤᱱ ᱚᱱᱛᱮ ᱫᱟᱜ ᱡᱟᱹᱯᱩᱫ ᱥᱤᱛᱩᱝ
ᱦᱮᱸ ᱥᱤᱛᱩᱝ ᱛᱮᱦᱮᱧ ᱫᱚ ᱫᱟᱜ ᱡᱟᱹᱲᱤᱭᱮᱫ ᱛᱟᱦᱮᱸᱜ
ᱛᱤᱦᱤᱧ ᱫᱚ ᱥᱮᱛᱟᱜ ᱠᱷᱚᱱ ᱫᱟᱜ ᱮ ᱡᱟᱹᱲᱤᱭᱮᱫ ᱛᱟᱦᱮᱸᱱᱟ᱾
ᱦᱳᱭ ᱫᱟᱜ ᱫᱚ ᱡᱟᱹᱲᱤᱭᱮᱫ ᱛᱟᱦᱮᱸᱱᱟ, ᱟᱫᱚ ᱱᱤᱛᱚᱜ ᱫᱚ ᱴᱷᱤᱠ ᱜᱮᱭᱟ᱾ ᱴᱷᱤᱠ ᱜᱮ ‌ᱵᱩᱡᱷᱟᱹᱜ ᱠᱟᱱᱟ ᱛᱚ᱾
ᱦᱳᱭ
ᱱᱟᱦᱟᱜ ᱫᱮ, ᱦᱚᱭ ᱱᱟᱦᱟᱜ ᱫᱮ ᱨᱮᱫᱚ ᱟᱫᱚ ᱱᱚᱜ-ᱚᱭ ᱥᱟᱱ ᱵᱚᱸᱜᱟ ᱯᱟᱲᱟᱣ ᱚᱱᱟ ᱜᱚ ᱟᱥᱟᱲ ᱥᱟᱱ ᱟᱥᱟᱲ ᱵᱚᱸᱜᱟ ᱢᱟ ᱵᱟᱭ ᱫᱟᱜ ᱞᱮᱜ-ᱟ ᱩᱱᱟᱹᱜ ᱟᱥᱟᱱ ᱵᱚᱸᱜᱟ ᱦᱮᱡ ᱱᱤᱛᱳᱜ ᱫᱚ ᱮᱠᱫᱚᱢ ᱨᱤᱪᱮ ᱫᱟᱜᱟᱭ ᱦᱮ ᱥᱮ! ᱫᱟᱜ ᱫᱟᱜ ᱫᱚ ᱟᱹᱰᱤ ᱡᱳᱨ ᱫᱟᱜ ᱡᱟᱹᱲᱤ ᱵᱟᱲᱟᱭᱫᱟᱭ᱾ ᱟᱯᱮ ᱚᱱᱛᱮ ᱫᱟᱜ ᱡᱟᱹᱲᱤᱭ ᱫᱟᱭ ᱥᱮ ᱵᱟᱝ?
ᱩᱸᱦ ᱱᱤᱛᱚᱜ ᱫᱚ ᱵᱟᱭ ᱡᱟᱹᱲᱤ ᱮᱫᱟᱭ ᱥᱮᱛᱟᱜ ᱫᱚᱭ ᱡᱟᱹᱲᱤᱭᱮᱫ ᱛᱟᱦᱮᱸᱱᱟ,
ᱚ ᱟᱪᱪᱷᱟ
ᱥᱮᱛᱟᱜ ᱨᱮ ᱡᱟᱦᱟᱸᱱᱟᱜ ᱳᱭ ᱛᱤᱱᱟᱹᱜ ᱤᱧ ᱞᱟᱹᱭ ᱟᱢᱟ ᱢᱟᱜ ᱮᱜᱟᱨᱚ ᱵᱟᱨᱚ ᱵᱟᱡᱮ ᱥᱮᱜ ᱮ ᱡᱟᱲᱤᱭᱮᱫ
ᱚ ᱟᱪᱪᱷᱟ ᱛᱟᱦᱞᱮ ᱟᱯᱮ ᱚᱱᱛᱮ ᱫᱚ? ᱟᱻ ᱦᱩᱲᱩ ᱠᱚ ᱨᱚᱦᱚᱭ ᱠᱚᱯᱮ ᱮᱦᱚᱵ ᱠᱟᱜ-ᱟ ᱥᱮ ᱟᱣᱨᱤ?
ᱦᱮᱸ ᱮᱦᱚᱵ ᱵᱟᱲᱟ ᱦᱩᱭ ᱠᱟᱱᱟ ᱦᱩᱲᱩ ᱨᱚᱦᱚᱭ ᱫᱚ᱾
ᱚ ᱟᱪᱪᱷᱟ ᱟᱪᱪᱷᱟ ᱵᱟᱝ ᱱᱟᱯᱟᱭ ᱠᱟᱛᱷᱟ ᱱᱚᱜ-ᱚᱭ ᱡᱮ ᱦᱩᱲᱩ ᱯᱮ ᱨᱚᱦᱚᱭᱮᱜ-ᱟ ᱟᱞᱮ ᱚᱱᱛᱮ ᱢᱟ ᱫᱟᱜ ᱵᱟᱝ ᱠᱷᱟᱹᱛᱤᱨ ᱦᱩᱲᱩ ᱜᱮ ᱵᱟᱝ‌ ᱞᱮ ᱨᱚᱦᱚᱭ ᱫᱟᱲᱮᱭᱟᱜ ᱠᱟᱱᱟ᱾ ᱫᱚᱢᱮ ᱫᱟᱜ ᱫᱟᱜ ᱫᱚ ᱮᱠᱷᱚᱱᱳ ᱟᱹᱣᱨᱤ ᱴᱷᱤᱠ ᱴᱷᱟᱠ ᱟᱹᱣᱨᱤ ᱛᱚᱵᱟᱜ-ᱟ᱾ ᱛᱚ ᱤᱱᱟᱹ ᱤᱭᱟᱹᱛᱮ ᱟᱫᱚ ᱦᱳᱲᱳ ᱠᱚ ᱵᱟᱝᱞᱮ ᱨᱚᱦᱚᱭ ᱫᱟᱲᱮᱭᱟᱜ ᱠᱟᱱᱟ᱾ ᱚ ᱛᱟᱦᱚᱞᱮ ᱫᱟᱜ ᱞᱟᱜᱟᱣ ᱠᱟᱱᱟ ᱥᱮ ᱟᱯᱮ ᱚᱱᱛᱮ?
ᱦᱳᱭ ᱫᱟᱜ ᱞᱟᱜᱟᱣ ᱠᱟᱱᱟ ᱵᱟᱨᱭᱟ ᱯᱮᱭᱟ ᱮᱠᱫᱚᱢ ᱜᱚᱲᱦᱟᱱ ᱠᱷᱮᱛ ᱫᱚ ᱞᱟᱜᱟᱣ ᱠᱟᱱᱟ᱾
ᱚ ᱦᱮᱸ ᱛᱚ ᱫᱟᱜ ᱞᱟᱜᱟᱣ ᱠᱟᱱ ᱠᱷᱟᱱ ᱛᱟᱦᱞᱮ ᱴᱷᱤᱠ ᱜᱮᱭᱟ᱾ ᱚ ᱮᱱᱛᱮ ᱫᱟᱜ ᱫᱚ ᱵᱟᱭ ᱞᱟᱜᱟᱣ ᱚᱲᱟᱜ ᱨᱮ ᱪᱮᱠᱟᱛᱮᱢ ᱚᱱᱟ ᱚᱰᱤᱭᱳ ᱫᱚᱢ ᱤᱭᱟᱹᱭᱟ ᱵᱟᱝ᱾
ᱦᱮᱸ ᱦᱮᱸ ᱟᱫᱚ ᱚᱱᱟ ᱵᱚᱲᱦᱟᱱ ᱠᱷᱮᱛ ᱞᱟᱜᱟᱣ ᱟᱠᱟᱱ ᱛᱮ ᱟᱫᱚ ᱚᱱᱟ ᱫᱚᱞᱮ ᱨᱚᱦᱚᱭ
ᱛᱤᱱᱟᱹᱜ ᱜᱟᱱ ᱦᱟᱜ ᱚᱱᱟ ᱨᱚᱦᱚᱭ ᱨᱚᱦᱚᱭ ᱴᱷᱮᱱ ᱛᱤᱱᱟ. ᱜ ᱜᱟᱱ ᱦᱟᱜ ᱵᱟᱠᱤ ᱛᱟᱦᱮᱱᱟ ᱚᱱᱟ ᱠᱚᱫᱚᱞᱮ ᱨᱚᱦᱚᱭᱟ᱾
ᱦᱩᱸ ᱩ ᱟᱪᱪᱷᱟ ᱟᱪᱪᱷᱟ ᱟ ᱛᱷᱟᱞᱮ ᱟᱯᱮ ᱚᱱᱛᱮ ᱪᱮᱫ ᱞᱮᱠᱟ ᱢᱟᱱᱮ ᱟᱯᱮ ᱮᱠᱞᱟ ᱜᱮᱯᱮ ᱨᱚᱦᱚᱭᱫᱟ ᱥᱮ ᱡᱚᱛᱚ ᱜᱮ ᱨᱚᱦᱚᱭ ᱠᱚ ᱮᱦᱚᱵ ᱠᱟᱜᱼᱟ᱾
ᱤᱱᱟᱤᱭᱟᱹ ᱡᱷᱚᱛᱚ ᱫᱚ᱾ ᱢᱤᱫ ᱵᱟᱨᱭᱟ ᱠᱚ ᱮᱦᱚᱵ ᱟᱠᱟᱫᱟ ᱡᱚᱛᱚ ᱫᱚ ᱦᱚᱸᱠᱚ ᱮᱦᱚᱵ ᱟᱠᱟᱫᱟ,
ᱚᱻ ᱟᱫᱚ ᱚᱱᱮᱢ ᱞᱟᱹᱭ ᱠᱮᱫ ᱞᱮᱠᱷᱟᱱ ᱟᱯᱮ ᱚᱱᱛᱮ ᱫᱟᱜ ᱫᱟᱜ-ᱮ ᱡᱟᱹᱲᱤ ᱧᱚᱜ ᱠᱟᱜᱼᱟᱭ ᱮ ᱛᱟᱦᱚᱞᱮ ᱮᱠᱷᱚᱱ ᱦᱚᱸ ᱨᱚᱦᱚᱭ ᱟᱣᱨᱤᱯᱮ ᱮᱦᱚᱵᱟ ᱟᱯᱮᱫᱚ᱾
ᱟᱞᱮ ᱫᱚᱞᱮ ᱮᱦᱚᱵ ᱠᱟᱫᱟ᱾
ᱦᱮᱸ ᱾
ᱟᱨ ᱢᱤᱫ ᱵᱟᱨᱭᱟ ᱦᱚᱲ ᱠᱚᱠᱚ ᱮᱦᱚᱵ ᱟᱠᱟᱫᱟ ᱾
ᱚ ᱢᱟᱱᱮ ᱫᱟᱜ ᱧᱩ ᱨᱚᱦᱚᱭ ᱚᱠᱚᱭᱟᱜ ᱵᱟᱹᱫᱽ ᱨᱮ ᱫᱟᱜ ᱞᱟᱜᱟᱣ ᱠᱟᱱᱟ ᱩᱱᱠᱩ ᱜᱮᱠᱚ ᱮᱦᱚᱵ ᱠᱟᱜᱼᱟ ᱵᱟᱝ᱾
ᱦᱮᱸ᱾ ᱚᱠᱚᱭᱟᱜ ᱠᱷᱮᱛ ᱨᱮ ᱞᱟᱜᱟᱣ ᱠᱟᱱᱟ ᱜᱟᱹᱪᱷᱤ ᱛᱚᱞᱟ ᱠᱚ ᱢᱮᱱᱟᱜ ᱟᱠᱟᱫ ᱜᱮᱭᱟ ᱟᱫᱚ᱾ ᱩᱱᱤ ᱫᱚ ᱨᱚᱦᱚᱭ ᱞᱟᱦᱟ ᱠᱟᱜ ᱟᱭ᱾
ᱚᱱᱮ ᱦᱚᱭᱛᱚ ᱧᱮᱞ ᱯᱮ ᱛᱚᱞᱟ ᱠᱚᱦᱚᱸ ᱟᱣᱨᱤ ᱦᱟᱨᱟᱜ-ᱟ᱾ ᱚᱱᱠᱟ ᱦᱩᱰᱤᱧ ᱧᱚᱜ ᱜᱮ ᱚᱝᱠᱟ ᱚᱱᱟ ᱵᱟᱨ ᱯᱮ ᱫᱤᱱ ᱢᱚᱬᱮ ᱛᱩᱨᱩᱭ ᱫᱤᱱ ᱜᱟᱱ ᱞᱟᱜᱟᱜᱼᱟ ᱛᱟᱦᱚᱞᱮ ᱮᱱᱛᱮ ᱡᱩᱫᱤ ᱫᱟᱜ ᱞᱟᱜᱟᱣᱮᱱᱟ ᱛᱚᱠᱷᱚᱱ ᱠᱤ ᱚᱱᱟ᱾ ᱛᱚᱞᱟ ᱜᱮᱯᱮ ᱛᱩᱫ ᱠᱟᱛᱮᱯᱮ ᱨᱚᱦᱚᱭ ᱜᱮᱭᱟ ᱥᱮ ᱠᱟᱴᱤᱪ ᱯᱮ ᱛᱟᱸᱜᱤ ᱛᱟᱲᱟ?
ᱛᱟᱸᱜᱤ ᱫᱚ ᱵᱟᱝ ᱟᱞᱮ ᱫᱚᱞᱮ ᱛᱚᱞᱟ ᱠᱟᱫ ᱫᱚ᱾
ᱦᱳᱭ ᱢᱟᱱᱮ ᱞᱟᱹᱭ ᱟ. ᱧ ᱡᱩᱫᱤ ᱦᱳᱭᱛᱚ ᱚᱱᱟ, ᱵᱟᱨᱯᱮ ᱫᱤᱱ ᱞᱟᱜᱟᱜᱼᱟ ᱫᱟᱜ ᱢᱟ ᱞᱟᱜᱟᱣᱱᱟ ᱛᱮᱦᱮᱧ ᱨᱮᱜᱮ ᱟᱫᱚ ᱛᱚᱞᱟ ᱦᱟᱨᱟᱣ ᱥᱟᱸᱦᱤᱪ ᱛᱚ ᱧᱮᱞ ᱵᱮᱱ, ᱟᱸ ᱢᱚᱬᱮ ᱛᱩᱨᱩᱭ ᱫᱤᱱ ᱜᱟᱱ ᱞᱟᱜᱟᱜ-ᱟ ᱦᱮᱸ ᱥᱮ, ᱦᱮᱸ ᱫᱚᱥ ᱫᱤᱱ ᱞᱮᱠᱟ ᱚᱱᱟ ᱛᱚᱞᱟ ᱛᱚ ᱩᱱ ᱫᱤᱱ ᱯᱮ ᱚᱯᱮᱠᱷᱟᱭᱟ ᱥᱮ ᱯᱮ ᱨᱚᱦᱚᱭ ᱠᱟᱜᱼᱟ
ᱟᱫᱚ ᱤᱭᱟᱹ ᱡᱟᱦᱟᱸ ᱨᱮ ᱫᱟᱜ ᱞᱟᱜᱟᱣ ᱠᱚᱜᱼᱟ ᱚᱱᱟ ᱫᱚᱞᱮ ᱨᱚᱦᱚᱭᱟ ᱟᱨ ᱡᱟᱦᱟᱸ ᱫᱚ, ᱵᱟᱝ ᱞᱟᱜᱟᱣ ᱠᱟᱜ ᱚᱱᱟ ᱫᱚᱞᱮ ᱛᱟᱸᱜᱤᱭᱟ
ᱦᱩᱰᱤᱧ ᱛᱚᱞᱟ ᱨᱮᱦᱚᱸ ᱵᱟᱝ
ᱦᱮ ᱟᱫᱚ ᱛᱚᱞᱟᱨ ᱨᱮ ᱛᱚᱞᱟ ᱠᱷᱮᱛ ᱨᱮᱫᱚ ᱫᱟᱜ ᱵᱟᱝ ᱛᱟᱦᱮᱸᱱ ᱨᱮᱦᱚᱸ ᱤᱭᱟᱹᱭᱟᱞᱮ ᱨᱚᱦᱚᱲ ᱛᱮᱜᱮᱞᱮ ᱛᱩᱫᱟ
ᱚ ᱟᱨ ᱵᱟᱠᱷᱟᱱ ᱟᱨ ᱵᱟᱠᱷᱟᱱ ᱫᱚ ᱢᱟᱱᱮ ᱛᱟᱱᱟ ᱠᱚᱫᱚ ᱪᱮᱫ ᱞᱮᱠᱟ ᱢᱟᱱᱮ ᱫᱷᱩᱲᱤ ᱨᱮᱠᱚ ᱜᱤᱰᱤᱭᱟ ᱥᱮ ᱞᱤᱭᱮ ᱫᱟᱜ ᱨᱮ
ᱵᱟᱝ ᱜᱮ ᱟᱞᱮ ᱫᱚ ᱚᱱᱟ ᱫᱚ ᱡᱮᱢᱚᱱ ᱫᱟᱜ ᱨᱮᱫᱚ ᱠᱚ ᱞᱟᱹᱭᱟ ᱡᱟᱦᱟᱸ ᱫᱚᱠᱚ ᱞᱟᱹᱭ ᱫᱚ, ᱩ ᱟᱪᱪᱷᱲᱟ ᱮᱱᱛᱮ ᱟᱞᱮ ᱫᱚ ᱟᱪᱷᱲᱟ ᱫᱚ ᱵᱮᱥᱤ ᱫᱚ ᱵᱟᱞᱮ ᱟᱪᱷᱲᱟᱭ ᱜᱮᱭᱟ ᱵᱮᱥᱤ ᱫᱚ ᱟᱞᱮ ᱤᱭᱟ. ᱜᱮᱞᱮ ᱤᱭᱟ. ᱭ ᱜᱮᱭᱟ ᱩ ᱱᱟᱭᱥᱤ ᱠᱟᱛᱮᱞᱮ ᱟᱯᱷᱚᱨᱟ ᱟᱯᱷᱚᱨ ᱟᱫᱚ ᱚᱱᱟ ᱫᱚ, ᱡᱩᱫᱤ ᱦᱚᱸᱜᱼᱚᱭ ᱦᱟᱸᱜ ᱞᱟᱦᱟ ᱟᱯᱷᱚᱨ ᱠᱚ ᱠᱚ ᱧᱮᱞᱟ ᱱᱤᱛᱚᱜ ᱟ
ᱟᱪᱪᱷᱟ ᱟᱪᱪᱷᱟ ᱪᱷᱟ ᱚ ᱚᱱᱠᱟ ᱠᱟᱛᱮ ᱵᱟᱝ ᱦᱩᱸᱻ ᱨᱚᱲ ᱵᱟᱝ ᱟᱸᱢᱚᱢᱚᱜ ᱠᱟᱱᱟ ᱱᱤᱛᱳᱜ ᱫᱚ ᱟᱨᱦᱚ,
ᱵᱟᱜᱟ ᱜᱟᱱᱚᱜ
ᱦᱩᱸ ᱚ ᱟᱫᱚ ᱟᱞᱮ ᱦᱚ ᱡᱮᱢᱚᱱ ᱟᱪᱠᱟ ᱜᱮᱯᱮ ᱜᱤᱰᱤᱭᱫᱟ ᱴᱷᱤᱠ ᱜᱮᱭᱟ. ᱟᱫᱚ ᱦᱳᱭᱛᱚ ᱱᱚᱝᱠᱟ ᱫᱟᱜ ᱠᱚ ᱚ ᱦᱚ ᱞᱟ. ᱭᱟ ᱠᱚ ᱪᱮᱛᱟ ᱚᱱᱠᱟ ᱮᱥᱠᱟᱨᱮᱢ ᱜᱤᱰᱤᱢᱟ ᱢᱟ ᱛᱚᱞᱟ ᱠᱚ ᱠᱮᱴᱮᱡᱚᱜᱼᱟ ᱛᱩᱫ ᱥᱚᱢᱚᱭ ᱫᱚᱢᱮ ᱛᱚᱯᱟᱜ-ᱟ ᱚᱱᱠᱟ ᱵᱟᱝ ᱛᱚᱯᱟᱜ ᱵᱟᱲᱟᱜᱼᱟ, ᱦᱮᱞᱳ ᱟᱸᱡᱚᱢᱚᱜ ᱠᱟᱱᱟ?
ᱟᱧᱡᱚᱢ
ᱦᱮᱞᱳ ᱦᱮᱸ ᱤᱧᱟᱹᱜ ᱨᱚᱲᱮᱢ ᱟᱸᱡᱚᱢᱮᱜᱼᱟ
ᱦᱮᱸ ᱟᱸᱡᱚᱢᱚᱜ ᱠᱟᱱᱟ
ᱦᱮᱞᱳ
ᱦᱮᱸ ᱵᱟᱢ ᱟᱸᱡᱚᱢᱮᱫ?
ᱠᱚ ᱵᱟᱝ ᱟᱸᱢᱚᱢᱚᱜ ᱠᱟᱱ ᱛᱚ ᱞᱟᱹᱭ ᱤᱧ ᱡᱮ ᱚᱝᱠᱟ ᱦᱚᱭᱛᱚ ᱤᱧᱟᱜ ᱠᱚ ᱤᱭᱟᱹᱭ ᱢᱮ ᱢᱟᱱ ᱦᱮᱸ ᱥᱮ ᱞᱤᱭᱟ ᱠᱚ ᱡᱮᱱᱚ ᱟᱪᱷᱲᱟ ᱨᱮᱱᱟᱜ ᱛᱚᱞᱟ ᱠᱚᱫᱚ ᱫᱚᱢᱮ ᱡᱳᱨ ᱜᱮ ᱠᱮᱴᱮᱡᱚᱜᱼᱟ ᱛᱟᱦᱞᱮ ᱚᱝᱠᱟ ᱠᱮᱴᱮ ᱠᱮᱴᱮᱡ ᱮᱢ ᱢᱮᱱ ᱞᱮᱱᱠᱷᱟᱱ ᱨᱚᱦᱚᱭ ᱚᱠᱛᱚ ᱨᱮ ᱛᱳᱫ ᱦᱳᱭᱳᱜᱼᱟ ᱛᱚ ᱟᱫᱚ ᱛᱳᱫ ᱥᱚᱢᱚᱭ ᱚᱝᱠᱟ ᱡᱟᱦᱟ ᱱᱟᱜ ᱮᱴᱠᱮᱴᱚᱬᱮ ᱵᱟᱝ ᱦᱳᱭᱳᱜ ᱪᱮᱜ ᱠᱮᱴᱮᱡ ᱜᱚᱜ ᱞᱮᱠᱷᱟᱱ ᱛᱚᱯᱟᱜᱚᱜᱟ- ᱥᱮ
ᱵᱟᱝ ᱟᱸᱡᱚᱢ
ᱦᱮᱸ ᱨᱚᱲ ᱵᱟᱝ ᱟᱸᱡᱚᱢᱚᱜ
ᱟᱸᱡᱚᱢᱚᱜ ᱠᱟᱱᱟ? ᱥᱮᱫᱤ ᱟᱪᱷᱲᱟᱪ ᱦᱳᱭ ᱞᱟᱹᱭ ᱫᱤᱧ ᱟᱪᱷᱟᱲᱟ ᱫᱚ ᱠᱤᱱᱛᱩ ᱠᱚ ᱞᱟᱹᱭᱟ ᱡᱩᱫᱤ ᱫᱟᱜ ᱟᱢᱟᱜ ᱟᱸᱡᱮᱫ ᱦᱚᱪᱚᱭᱟ ᱛᱟᱦᱚᱞᱮ ᱫᱚ ᱤᱭᱟᱹ ᱠᱚ ᱠᱮᱴᱮᱡᱚᱜᱼᱟ ᱢᱟᱱᱮ ᱨᱮᱦᱮᱫ ᱵᱮᱥᱤ ᱛᱚᱞᱚᱜᱼᱟ ᱟᱫᱚᱢ ᱵᱟᱝ ᱤᱭᱟᱹᱜᱼᱟ ᱛᱟᱨᱯᱚᱨᱮ ᱠᱤᱢᱵᱟ ᱡᱩᱫᱤ ᱛᱩᱫ ᱛᱩᱫ ᱛᱮᱢ ᱵᱟᱹᱜᱤᱭᱟᱜᱼᱟ ᱚᱱᱟ ᱫᱚ ᱢᱟᱱᱮ ᱟᱪᱷᱲᱟ ᱨᱮ ᱡᱮᱭ ᱦᱟᱨᱟ ᱜᱚᱫ ᱱᱟ ᱟᱨ ᱩᱪᱟᱹᱲ ᱜᱮ ᱴᱷᱤᱠᱟ
ᱦᱩᱸ
ᱵᱟᱠᱷᱟᱡ ᱫᱚ ᱨᱮᱦᱮᱫ ᱰᱷᱮᱨᱚᱜᱼᱟ ᱨᱮᱦᱮᱫ ᱛᱚᱞᱚᱜᱼᱟ ᱥᱮ ᱟᱫᱚ ᱛᱩᱫ ᱟᱹᱰᱤ ᱠᱚᱥᱴᱚ ᱜᱮᱭᱟ
ᱚ ᱢᱟᱱᱮ ᱚᱠᱴᱟᱜ ᱵᱷᱟᱜᱮ ᱢᱟᱱᱮ ᱟᱪᱷᱬᱟᱭ ᱵᱷᱟᱜᱮᱭᱟ ᱥᱮ ᱵᱷᱟᱜᱮ ᱢᱟᱱᱮ ᱞᱤᱪ ᱨᱮ ᱚᱠᱟᱴᱟᱜ ᱵᱷᱟᱜᱮᱭᱟ?
ᱟᱫᱚ ᱟᱪᱷᱲᱟ ᱜᱟᱹᱪᱷᱤ ᱫᱚ ᱠᱮᱴᱮᱡ ᱥᱟᱺᱦᱤᱡ ᱫᱚ ᱵᱟᱝ ᱦᱟᱨᱟᱜᱼᱟ, ᱚᱱᱟ ᱫᱚ ᱫᱟᱜ ᱨᱮᱜᱮ ᱥᱮ ᱴᱟᱴᱠᱟ ᱦᱟᱨᱟᱜᱼᱟ ᱞᱟᱹᱝᱠᱩᱡ ᱵᱟᱹᱝᱠᱩᱡ ᱟᱨ ᱤᱭᱟᱹ ᱡᱟᱦᱟᱸ ᱚᱱᱮ ᱡᱟᱦᱟᱸ ᱤᱭᱟᱹ ᱡᱟᱦᱟᱢ ᱟᱯᱷᱚᱨ ᱠᱟᱜᱼᱟ ᱚᱱᱟ ᱤᱭᱟᱹ ᱢᱚᱡᱽ ᱜᱮ ᱠᱮᱴᱮᱡ ᱥᱮᱴᱮᱡ ᱟᱨ ᱦᱟᱨᱟᱜᱼᱟ ᱟᱨ ᱛᱟᱨ ᱯᱚᱨᱮ ᱤᱭᱟᱹ ᱡᱩᱫᱤ ᱢᱟᱨᱮᱜ ᱨᱮᱦᱚᱸ ᱚᱱᱟ ᱫᱚ ᱨᱮᱦᱮᱫ ᱩᱱᱟᱹᱜ ᱵᱟᱭ ᱩᱱᱟᱹᱜ ᱵᱟᱭ ᱛᱚᱞᱟᱭ
ᱦᱩᱸ ᱟᱪᱪᱷᱟ ᱟᱪᱪᱷᱟ ᱛᱟᱦᱚᱞᱮ ᱢᱟᱱᱮ ᱟᱯᱮ ᱚᱱᱛᱮ ᱢᱟᱱᱮ ᱡᱟᱹᱥᱛᱤ ᱦᱚᱲ ᱜᱮ ᱪᱮᱫ ᱢᱟᱱᱮ ᱟᱯᱷᱚᱨ ᱠᱟᱛᱮᱜ ᱠᱚ ᱤᱭᱟᱹᱭᱟ ᱢᱟᱱᱮ ᱚᱝᱠᱟ ᱢᱟᱱᱮ ᱞᱮᱡᱽ ᱨᱮᱠᱚ ᱜᱤᱰᱤᱭᱟ ᱥᱮ ᱚᱝᱠᱟ
ᱟᱫᱚ ᱟᱞᱮ ᱚᱱᱛᱮ ᱫᱚ ᱟᱞᱮ ᱚᱱᱛᱮ ᱫᱚ ᱟᱪᱷᱟᱲᱟ ᱫᱚ ᱵᱤᱥᱤ ᱵᱟᱠᱩ ᱜᱤᱰᱤᱭᱟ ᱠᱟᱨᱚᱱ ᱫᱟᱜ ᱛᱟᱸᱜᱤ ᱠᱟᱜ ᱦᱩᱭᱩᱜᱼᱟ ᱟᱨᱚ ᱚᱱᱮ ᱫᱟᱜ ᱞᱟᱜᱟᱣ ᱠᱟᱛᱮᱫ ᱠᱤᱢ ᱟᱪᱷᱲᱟᱭᱟ ᱟᱪᱷᱲᱟ ᱠᱟᱛᱮᱫ ᱟᱵᱟᱨ ᱦᱟᱱᱮ ᱫᱟᱜ ᱛᱟᱝᱜᱤ ᱠᱟᱜ ᱢᱮ
ᱦᱩᱸ ᱚᱱᱟ ᱦᱚᱸ ᱠᱟᱛᱷᱟ ᱠᱟᱱ ᱜᱮᱭᱟ ᱟᱪᱷᱲᱟ ᱠᱮᱜ-ᱟ ᱟᱷᱲᱟ ᱚᱠᱛᱚ ᱨᱮ ᱢᱟᱭ ᱫᱟᱜ ᱮ ᱧᱟᱢ ᱠᱮᱜ-ᱟ ᱫᱟᱜ ᱮᱢ ᱞᱮᱠᱷᱟᱱ ᱫᱚ ᱦᱟᱛᱟᱜ ᱦᱟᱥᱟ ᱛᱚ ᱵᱟᱹᱥᱟᱹᱜ-ᱟ ᱥᱮ ᱟᱨ ᱦᱟᱥᱟ ᱫᱚ ᱵᱟᱭᱥᱟᱣ ᱞᱮᱠᱷᱟᱱ ᱟᱫᱚ ᱛᱚᱞᱟ ᱛᱮ ᱴᱮᱡ ᱱᱟ ᱟᱫᱚ ᱪᱤᱠᱟᱹᱛᱮ ᱯᱮ ᱚᱱᱟ ᱯᱮ ᱛᱳᱫᱟ ᱛᱳᱫ ᱠᱚ ᱫᱚᱢᱮ ᱛᱚᱵᱟᱜᱚᱣᱟ ᱛᱚ ᱥᱮ ᱵᱟᱝ ᱛᱚᱯᱟᱜ ᱵᱟᱲᱟᱜ-ᱟ᱾
ᱡᱮᱢᱚᱱ ᱡᱟᱦᱟᱸ ᱟᱯᱷᱚᱨ ᱜᱟᱹᱪᱷᱤ ᱟᱯᱷᱚᱨ ᱜᱟᱹᱪᱷᱤ ᱢᱟ ᱟᱞᱮ ᱫᱚ ᱵᱟᱞᱮ ᱥᱤ ᱦᱚᱴᱚᱱ ᱜᱮᱭᱟ ᱠᱩᱫᱤ ᱛᱮᱞᱮ ᱠᱩᱰᱤ ᱛᱮᱞᱮ ᱤᱭᱟᱹᱣᱟᱜ-ᱟ ᱪᱷᱩᱲᱭᱟᱹᱣᱟᱜ-ᱟ᱾ ᱦᱟᱥᱟ ᱛᱤᱱ ᱵᱟᱡᱮ ᱛᱮᱞᱮ ᱟᱯᱷᱚᱨᱟ ᱩᱱ ᱫᱚ
ᱦᱮᱸ ᱚᱱᱠᱟᱜᱮ ᱚᱱᱠᱟᱜᱮ ᱚᱱᱟᱱᱟᱜ ᱞᱟᱹᱭᱮᱜ-ᱟ ᱚᱱᱟ ᱞᱟᱹᱭᱫᱟ ᱚᱱᱟ ᱛᱚ ᱚᱱᱟ ᱛᱚ ᱨᱮᱦᱮᱫ ᱜᱮ ᱪᱟᱞᱟᱜ ᱟ ᱥᱮ ᱨᱮᱦᱮᱫᱚᱜ-ᱟ ᱛᱚ ᱮᱱᱛᱮ ᱫᱚ
ᱟᱫᱚ ᱚᱱᱟ ᱫᱚ ᱩᱱᱟᱹᱜ ᱪᱟᱬ ᱫᱚ ᱵᱟᱝ ᱨᱮ ᱵᱷᱚᱜ-ᱟ ᱚᱱᱟ ᱫᱚ ᱩᱱᱟᱹᱜ ᱪᱟᱬ ᱫᱚᱢᱮ ᱦᱚᱯᱚᱫ ᱵᱟᱝ ᱨᱮᱷ-ᱟ᱾
ᱦᱩᱸ ᱟᱫᱚ ᱟᱨᱦᱚᱸ ᱠᱩᱞᱤ ᱛᱮᱯᱮ ᱮᱢᱟᱜ ᱠᱟᱱᱟ ᱦᱟᱥᱟ ᱟᱞᱮ ᱦᱚᱸᱛᱚ ᱠᱚ ᱮᱢᱟᱜ ᱜᱮᱭᱟ᱾ ᱟᱫᱚ ᱡᱩᱫᱤ ᱫᱟᱜ ᱜᱚᱫ ᱠᱟᱛᱟᱭ ᱟ ᱦᱮᱸ ᱵᱟᱝ ᱫᱟᱜ ᱞᱮᱠᱷᱟᱱ ᱪᱮᱠᱟᱛᱮ ᱚᱱᱟ ᱪ ᱦᱤᱡᱚᱜ-ᱟ ᱥᱮ ᱫᱟᱜ ᱞᱮᱠᱷᱟᱱ᱾ ᱡᱟᱦᱟᱱᱟᱜ ᱵᱟᱹᱞᱤ ᱨᱮ ᱠᱤᱵᱟ ᱡᱟᱦᱱᱟᱜ ᱦᱟᱥᱟ ᱵᱚᱱ ᱧᱮᱞ ᱠᱟᱜ-ᱟ ᱦᱟᱥ ᱨᱮ ᱡᱩᱫᱤ ᱫᱟᱜ ᱮᱢᱟᱜ-ᱟ ᱠᱮᱴᱮᱡᱚᱜ-ᱟ ᱥᱮ ᱢᱟᱱᱮ
ᱦᱳᱭ ᱦᱳᱭ
ᱚᱱᱠᱟ ᱠᱮᱴᱮᱡ ᱠᱷᱟᱹᱛᱤᱨ ᱦᱚᱭᱛᱚ ᱵᱟᱯ ᱛᱩᱯ-ᱟ ᱵᱟᱢᱯ ᱛᱩᱯ ᱫᱟᱲᱮᱭᱟᱫᱟ ᱛᱚᱞᱟ ᱥᱮ ᱫᱚᱢᱮ ᱠᱮᱴᱮᱡ ᱱᱟ ᱟᱫᱚ ᱡᱚᱠᱷᱚᱱᱮᱢ ᱛᱩᱫᱟ ᱛᱚᱠᱷᱚᱱ ᱜᱮ ᱫᱚᱢᱮ ᱛᱚᱯᱟᱜᱚᱜ ᱠᱟᱱᱟ᱾ ᱦᱮᱸ ᱚᱱᱠᱟ ᱵᱟᱝ ᱦᱩᱭ ᱵᱟᱲᱟ ᱦᱚᱪᱮ ᱠᱚᱣᱟ᱾
ᱦᱩᱭᱩᱜ ᱜᱮᱭᱟ ᱪᱮᱫᱟᱜ ᱦᱩᱭᱩᱜ ᱜᱮᱭᱟ ᱡᱩᱫᱤ ᱚᱱᱟ ᱛᱩᱫ ᱛᱩᱫ ᱠᱟᱛᱮᱫ ᱜᱟᱹᱪᱤᱱ ᱵᱟᱹᱜᱮᱫᱟ᱾
ᱦᱮᱸᱥᱮ ᱢᱤᱫᱴᱟᱝ ᱛᱚᱞᱟ ᱨᱮ ᱛᱩᱫ ᱛᱩᱫ ᱠᱟᱛᱮᱫ ᱛᱮᱢ ᱵᱟᱹᱜᱤᱭᱟᱫᱟ ᱟᱫᱚ ᱚᱱᱟ ᱫᱚ ᱚᱱᱮ ᱡᱟᱦᱟᱱᱮᱢ ᱛᱩᱫ ᱞᱮᱫ ᱟᱨ ᱚᱱᱟᱧ ᱞᱟᱹᱭ ᱟᱫᱚ ᱚᱮᱢ ᱟᱹᱨᱩᱵ ᱠᱮᱫᱟ ᱥᱮ ᱨᱮᱦᱮᱫ ᱮᱢ ᱟᱹᱨᱩᱵᱟ ᱨᱮᱦᱮᱫ ᱟᱯᱮ ᱠᱚ ᱟᱹᱨᱩᱵᱮᱭᱟ ᱥᱮ ᱵᱟᱝ ᱵᱟᱹᱧ ᱵᱟᱲᱟᱭᱟ ᱟᱞᱮ ᱫᱚᱠᱚ ᱟᱹᱨᱩᱵᱟ᱾ ᱛᱟᱦᱚᱞᱮ ᱡᱠᱷᱚᱱ ᱛᱚᱦᱰ ᱮᱢ ᱟᱨᱩᱯ ᱥᱟᱯᱷᱟᱭᱟ ᱥᱮ ᱛᱠᱷᱟᱱ ᱚᱱᱟ ᱨᱮᱱᱟᱜ ᱤᱭᱟᱹ ᱫᱚ ᱚᱱᱟ ᱨᱮᱱᱟᱜ ᱜᱤᱛᱤᱞ ᱠᱩ ᱚᱱᱟ ᱵᱚᱰᱮ ᱫᱟᱜ ᱵᱟᱹᱭᱥᱟᱹᱜ-ᱟ ᱵᱟᱹᱭᱥᱟᱹ ᱞᱮᱱᱠᱷᱟᱜ ᱟᱫᱚ ᱠᱩᱲᱤ ᱯᱱ ᱜᱮ ᱟᱫᱚᱟᱨᱦ ᱠᱩᱲᱤ ᱯᱱᱜ ᱜᱮ
ᱟᱪᱪᱷᱟ ᱟᱪᱪᱷᱟ ᱟᱫᱚ ᱧᱮᱞ ᱵᱟᱲᱟᱭ ᱠᱟᱱᱟ ᱡᱮ ᱫᱟᱱ ᱡᱟᱭᱜᱟ ᱠᱚᱨᱮ ᱚᱱᱠᱟ ᱛᱚᱞᱟ ᱠᱚ ᱟ ᱫᱟᱜ ᱵᱟᱝ ᱠᱷᱟᱹᱛᱤᱨ ᱥᱮ ᱫᱟᱜ ᱤᱭᱟᱹ ᱠᱷᱟᱹᱛᱤᱨ ᱜᱮ ᱫᱚᱢᱮ ᱥᱚᱢᱚᱥᱥᱟ ᱫᱚ ᱦᱩᱭ ᱵᱟᱲᱟᱜ-ᱟ᱾ ᱱᱚᱜ ᱡᱮᱢᱚᱱ ᱠᱚ ᱩᱱᱠᱩ ᱫᱚ ᱫᱟᱜ ᱛᱟᱦᱮᱱᱟ ᱛᱚ ᱥᱚᱵᱽ ᱥᱩᱚᱢᱚᱭ ᱫᱟᱜ ᱨᱮᱫᱚ ᱦᱩᱭᱩᱜ-ᱟ ᱛᱚᱞᱟ ᱛᱩᱫ ᱥᱩᱵᱤᱫᱷᱟ᱾ ᱟᱨ ᱚᱱᱟ ᱫᱚ ᱚᱱᱠᱟ ᱠᱮᱴᱮᱡ ᱮᱢᱟᱱ ᱞᱮᱱᱠᱷᱟᱱ ᱵᱟᱝ